ᱦᱮᱞᱳ ᱟᱸᱡᱚᱢᱚᱜ ᱠᱟᱱᱟ ᱦᱮᱞᱳ
ᱦᱚᱸ ᱟᱸᱡᱚᱢᱚᱜ ᱠᱟᱱᱟ᱾
ᱦᱮᱞᱳ ᱟᱪᱪᱷᱟ ᱵᱟᱹᱭ ᱵᱟᱹᱭ ᱧᱚᱜ ᱟᱸᱡᱚᱢᱚᱜ ᱟᱪᱪᱷᱟ ᱴᱷᱤᱠ ᱛᱟᱦᱞᱮ ᱥᱟᱹᱜᱩᱱ ᱥᱮᱛᱟᱜ, ᱥᱮᱛᱟᱜ ᱨᱮᱜᱮ᱾
ᱚᱱᱟᱫᱚ
ᱦᱮᱸ ᱟᱸᱡᱚᱢᱚᱜ
ᱥᱮᱛᱟᱜ ᱡᱚᱦᱟᱨ᱾
ᱦᱩᱸ᱾
ᱚᱱᱛᱮ ᱪᱮᱫ ᱞᱮᱠᱟ?
ᱟᱨ ᱛᱟᱦᱚᱞᱮ ᱱᱤᱛᱚᱜ ᱪᱮᱫ ᱠᱚ ᱪᱮᱠᱟ ᱦᱩᱭᱩᱜ ᱠᱟᱱᱟ ᱜᱚᱝᱠᱮ?
ᱪᱮᱫ ᱜᱮ ᱵᱟᱝ ᱪᱮᱠᱟ ᱦᱩᱭᱩᱜ ᱠᱟᱱᱟ᱾ ᱮᱠᱷᱚᱱ ᱫᱚ ᱪᱮᱠᱟ ᱫᱚ ᱦᱩᱸ ᱵᱟᱹᱫᱽ ᱥᱮᱱ ᱜᱮ ᱫᱟᱬᱟ ᱵᱟᱲᱟ ᱦᱮᱡ ᱦᱩᱭ ᱟᱠᱟᱱᱟ᱾ ᱜᱟᱪᱷᱤ ᱟᱯᱷᱚᱨ ᱫᱤᱱ ᱠᱚ ᱛᱚ᱾ ᱧᱮᱞ ᱦᱩᱭᱩᱜ ᱠᱟᱱᱟ ᱚᱱᱟᱜ ᱜᱮ ᱠᱷᱮᱛ ᱠᱚ ᱵᱟᱛᱟᱨᱚᱜ ᱠᱟᱱᱟ ᱥᱮ ᱵᱟᱝ᱾
ᱦᱮᱸ᱾
ᱟᱯᱮ ᱛᱟᱦᱚᱞ ᱪᱮᱫ ᱠᱚᱯᱮ ᱪᱤᱠᱟᱭᱮᱫᱟ?
ᱪᱮᱫ ᱦᱚᱸ ᱵᱟᱝ ᱚᱱᱠᱟ ᱛᱚᱞᱟ ᱠᱚᱜᱮ ᱜᱤᱰᱤ ᱨᱮᱱᱟᱜ ᱵᱩᱫᱽᱫᱷᱤ ᱵᱟᱲᱟ ᱦᱩᱭᱩᱜ ᱠᱟᱱᱟ ᱪᱮᱫ ᱞᱮᱠᱟ ᱠᱟᱛᱮᱫ ᱜᱟᱱᱚᱜᱼᱟ ᱪᱮᱫ ᱪᱮᱫᱠᱟ ᱠᱟᱛᱮᱫ ᱵᱟᱝ ᱚᱱᱟ ᱠᱚᱜᱮ ᱧᱮᱞ ᱵᱟᱲᱟ ᱦᱩᱭᱩᱜ ᱠᱟᱱᱟ ᱟᱯᱮ ᱞᱮᱠᱟ ᱜᱮ
ᱦᱩᱸ᱾ ᱟᱫᱚ ᱥᱮᱨᱢᱟ ᱨᱤᱢᱤᱞ ᱫᱚ ᱚᱵᱚᱥᱛᱷᱟ ᱛᱚ ᱟᱹᱰᱤ ᱠᱷᱟᱨᱟᱯ ᱜᱮᱭᱟ ᱱᱤᱭᱟᱹ ᱫᱷᱟᱣ ᱨᱮᱱᱟᱜ
ᱚᱱᱠᱟᱜᱮ ᱵᱩᱡᱽ ᱦᱚᱸ ᱵᱩᱡᱩᱜ ᱠᱟᱱ ᱜᱮᱭᱟ ᱟᱫᱚ ᱢᱟᱡᱷᱮ ᱢᱟᱡᱷᱮᱭ ᱫᱟᱜ ᱮᱫᱟ ᱛᱟᱨᱯᱚᱨᱮ ᱟᱫᱚ ᱵᱟᱭ ᱫᱟᱜ ᱮᱫᱟ᱾ ᱱᱤᱛᱚᱜ ᱠᱷᱮᱛ ᱠᱚᱨᱮ ᱦᱚᱸ ᱵᱟᱝ ᱵᱟᱛᱟᱨᱚᱜ ᱠᱟᱱᱟ ᱟᱪᱪᱷᱟ ᱡᱩᱛᱚᱠᱚᱡ ᱛᱮᱫᱚ ᱦᱮᱸᱥᱮ ᱛᱟᱦᱚᱞᱮ ᱛᱚᱞᱟ ᱜᱤᱰᱤ ᱠᱚᱦᱚᱸ ᱟᱪᱪᱷᱟ ᱵᱟᱝ ᱵᱟᱛᱟᱨᱚᱜ ᱠᱟᱱᱟ᱾
ᱟᱫᱚ ᱱᱚᱝᱠᱟ ᱜᱮ ᱵᱟᱭ ᱫᱟᱜ ᱠᱷᱟᱱ ᱫᱚ ᱛᱟᱦᱚᱞᱮ ᱫᱚ ᱦᱟᱸᱜ ᱚᱱᱟ ᱫᱟᱜ ᱨᱮᱜᱮ ᱛᱚᱞᱟ ᱠᱚᱫᱚ ᱜᱤᱰᱤ ᱦᱩᱭᱩᱜᱼᱟ ᱛᱟᱪᱷᱟᱲᱟ ᱛᱚ ᱟᱨ ᱩᱯᱟᱭ ᱫᱚ ᱵᱟᱹᱱᱩᱜᱼᱟ᱾
ᱦᱮᱸ᱾ ᱮᱵᱟᱨᱮ
ᱟᱯᱮ ᱫᱚ ᱯᱮ ᱪᱮᱫ ᱞᱮᱠᱟᱭ ᱜᱮᱭᱟ? ᱫᱷᱩᱲᱤ ᱨᱮ ᱛᱚᱞᱟ ᱯᱮ ᱜᱤᱰᱤᱭ ᱜᱮᱭᱟ ᱟᱨ ᱡᱩᱫᱤ ᱵᱟᱭ ᱫᱟᱜᱽ ᱠᱷᱟᱱ ᱫᱚᱯᱮ ᱪᱮᱫ ᱞᱮᱠᱟᱭ ᱜᱮᱭᱟ?
ᱵᱟᱭ ᱫᱟᱜᱽ ᱠᱷᱟᱱ ᱫᱚ ᱚᱱᱠᱟ ᱜᱮ ᱢᱟᱱᱮ ᱟᱪᱷᱲᱟ ᱡᱟᱦᱟᱸ ᱠᱚ ᱢᱮᱛᱟᱜ ᱠᱟᱱᱟ ᱢᱟᱱᱮ ᱞᱚᱥᱚᱫ ᱦᱩᱭᱩᱜᱼᱟ ᱚᱱᱟ ᱫᱟᱜ ᱨᱮ ᱵᱚᱥᱛᱷᱟ ᱨᱮ᱾ ᱟᱨ ᱚᱱᱟ ᱪᱚᱴᱨᱮ ᱢᱟᱱᱮ ᱠᱤᱪᱷᱩ ᱦᱩᱲᱩ ᱠᱚ ᱟᱹᱝᱠᱩᱨ ᱵᱟᱲᱟ ᱠᱟᱛᱮᱫ ᱢᱟᱱᱮ ᱠᱤᱪᱷᱩ ᱞᱚᱦᱚᱫ ᱵᱟᱲᱟ ᱠᱟᱛᱮᱫ ᱚᱱᱟ ᱨᱮ ᱜᱤᱰᱤᱼᱼ ᱞᱮᱠᱷᱟᱡ ᱜᱮ ᱢᱚᱴᱟᱢᱩᱴᱤ ᱚᱱᱟ ᱚᱱᱠᱟ ᱠᱟᱛᱮᱫ ᱨᱮᱦᱚᱸ ᱛᱚᱞᱟ ᱜᱟᱱᱚᱜ ᱜᱮᱭᱟ ᱟᱞᱮ ᱥᱮᱫ ᱫᱚ ᱱᱚᱝᱠᱟ ᱦᱚᱸᱞᱮ ᱠᱚᱨᱟᱣ ᱜᱮᱭᱟ᱾
ᱵᱟᱝ ᱵᱟᱛᱟᱨ ᱞᱮᱱᱠᱷᱟᱱ ᱫᱚ ᱟᱪᱷᱲᱟ ᱜᱮ ᱦᱩᱭᱩᱜᱼᱟ ᱾ ᱟᱫᱚ ᱟᱪᱷᱟᱲᱟ ᱜᱟᱹᱪᱷᱤ ᱫᱚ ᱦᱟᱸᱜ ᱱᱤᱭᱟᱹ ᱤᱭᱟᱹ ᱞᱮᱠᱟ ᱫᱚ ᱠᱷᱩᱵ ᱮᱠᱴᱟ ᱫᱚ ᱱᱟᱯᱟᱭ ᱫᱚ ᱵᱟᱝ ᱦᱩᱭᱩᱜ ᱜᱮᱭᱟ ᱦᱩᱭ ᱫᱚ᱾
ᱦᱮᱸ᱾
ᱢᱟᱱᱮ ᱞᱮᱵᱲᱮᱡ ᱦᱚᱸ ᱞᱮᱵᱲᱮᱡ ᱧᱚᱜ ᱜᱮ ᱟᱨ ᱚᱠᱟ ᱥᱚᱢᱚᱭ ᱫᱚ ᱟᱪᱷᱲᱟ ᱦᱚᱸ ᱥᱚᱠᱛᱚᱜᱼᱟ ᱾ ᱦᱮᱸ ᱟᱨ ᱛᱟᱦᱚᱞᱮ ᱟᱯᱮ ᱫᱚ? ᱮᱨᱚᱜ ᱠᱚ ᱯᱚᱨᱚᱵᱽ ᱫᱚ ᱛᱟᱵ ᱮᱱ ᱛᱟᱯᱮᱭᱟ ᱥᱮ
ᱚᱱᱟ ᱠᱚᱫᱚ ᱯᱟᱨᱚᱢ ᱵᱟᱲᱟ ᱟᱠᱟᱱ ᱜᱮᱭᱟ ᱟᱫᱚ ᱦᱟᱸᱜ ᱱᱚᱜᱼᱚᱭ ᱛᱤᱦᱤᱧ ᱜᱟᱯᱟ ᱜᱟᱯᱟ ᱢᱮᱭᱟᱝ ᱜᱮᱛᱚ ᱦᱟᱸᱜ ᱟᱢᱵᱟᱵᱚᱛᱤ ᱠᱚᱦᱟᱸᱜ ᱥᱮᱴᱮᱨᱚᱜ ᱠᱟᱱ ᱛᱟᱵᱚᱱᱟ ᱟᱫᱚ, ᱟᱨ ᱱᱚᱣᱟ ᱠᱚ ᱯᱚᱨᱮ ᱦᱚᱸ ᱟᱨᱚ ᱧᱮᱞ ᱦᱩᱭᱩᱜᱼᱟ ᱵᱟᱠᱷᱟᱡ ᱮᱢᱱᱤ ᱛᱮᱫᱚ ᱦᱟᱸᱜ ᱱᱚᱜᱼᱚ ᱱᱚᱣᱟ ᱟᱢᱵᱟᱵᱚᱛᱤ ᱠᱷᱟᱱ ᱜᱮᱦᱟᱸᱜ ᱢᱟᱱᱮ ᱢᱚᱴᱟᱢᱩᱴᱤ ᱟᱫᱚ ᱪᱟᱥ ᱨᱮ ᱟᱝᱜᱲᱩᱱ ᱨᱮᱱᱟᱜ ᱢᱤᱫᱴᱮᱱ ᱠᱚ ᱥᱮᱫᱟᱭ ᱦᱚᱲᱟᱜ ᱛᱚ ᱨᱤᱛᱤ ᱞᱮᱠᱟᱛᱮ ᱢᱟᱱᱮ ᱱᱚᱣᱟ ᱯᱚᱨᱮᱜᱮ ᱪᱟᱥ ᱨᱮᱵᱚᱱ ᱟᱝᱲᱩᱱ ᱱᱚᱝᱠᱟ ᱢᱮᱱᱟᱜ ᱟᱠᱟᱫ ᱜᱮᱭᱟ ᱾ ᱟᱫᱚ, ᱚᱱᱟ ᱛᱟᱭᱚᱢ ᱵᱩᱡᱩᱜᱼᱟ ᱡᱮ, ᱪᱮᱫ ᱞᱮᱠᱟ ᱠᱟᱛᱮᱫ ᱫᱟᱜ ᱠᱚ ᱪᱟᱹᱞᱩᱭᱮᱫᱟ ᱥᱮ ᱵᱟᱝ ᱚᱱᱟ ᱞᱮᱠᱟᱛᱮ ᱟᱨᱚ ᱠᱟᱹᱢᱤ ᱠᱚᱦᱚᱸ ᱞᱟᱦᱟ ᱟᱨ ᱵᱟᱠᱷᱟᱡ ᱫᱚ ᱦᱟᱸᱜ ᱪᱟᱥ ᱵᱚᱸᱜᱟ ᱡᱩᱫᱤ ᱵᱟᱭ ᱫᱟᱜ ᱟᱵᱚ ᱛᱟᱦᱚᱞᱮ ᱛᱚ ᱚᱱᱟᱴ ᱛᱮᱱᱟᱜ ᱫᱚ ᱵᱟᱝ ᱛᱟᱦᱮᱱᱟ᱾
ᱦᱩᱸ ᱦᱩᱸ ᱟᱫᱚ ᱟᱢᱵᱟᱵᱩᱛᱤ ᱫᱚᱦᱟᱸᱜ ᱚᱠᱟ ᱞᱮᱠᱟ ᱠᱚ ᱯᱟᱞᱚᱣᱟ ᱟᱯᱮ ᱥᱮᱱ ᱫᱚ? ᱵᱟᱥ ᱟᱞᱮ ᱫᱚ ᱱᱚᱛᱮ ᱟᱢᱵᱟᱵᱩᱛᱤ ᱫᱚ ᱛᱷᱚᱲᱟ, ᱠᱚᱢ ᱧᱚᱜ ᱟᱠᱟᱱᱟ ᱠᱷᱩᱵ ᱮᱠᱴᱟ ᱫᱚ ᱵᱟᱠᱚ ᱯᱟᱞᱟᱣ ᱮᱫᱟ᱾
ᱮ ᱞᱟᱦᱟ ᱫᱚ ᱠᱷᱩᱵ ᱮᱠᱴᱟ ᱫᱚ ᱵᱟᱝ ᱵᱤᱥᱚᱭ ᱦᱩᱭᱩᱜ ᱠᱟᱱᱟ ᱡᱮᱦᱮᱛᱩ ᱟᱵᱚ ᱵᱚᱱ ᱵᱟᱲᱟᱭ ᱜᱮᱭᱟ ᱡᱮ, ᱟᱢᱵᱟᱵᱩᱛᱤ ᱡᱚᱢ ᱵᱟᱲᱟ ᱠᱟᱛᱮᱫ ᱜᱮᱥᱮ ᱟᱢᱵᱟᱵᱩᱛᱤ ᱯᱟᱛᱟᱢ ᱯᱟᱞᱟᱣ ᱠᱟᱛᱮᱫ ᱜᱮ ᱚᱱᱟ ᱛᱟᱭᱚᱢ ᱜᱮ ᱪᱟᱥ ᱨᱮᱵᱚᱱ ᱟᱲᱜᱚᱱᱟ ᱾ ᱟᱨ ᱥᱮᱫᱟᱭ ᱫᱚ ᱦᱟᱸᱜ ᱠᱚ ᱚᱱᱠᱟᱭᱮᱫ ᱛᱟᱦᱮᱱ ᱜᱮᱭᱟ, ᱢᱟᱱᱮ ᱟᱢᱵᱟᱵᱚᱛᱤ ᱡᱚᱢ ᱵᱟᱲᱟ ᱠᱟᱛᱮᱫ ᱜᱮ ᱠᱤᱱᱛᱩ ᱪᱟᱥ ᱨᱮ ᱡᱷᱚᱛᱚ ᱦᱚᱲ ᱠᱚ ᱟᱝᱜᱲᱩᱱ ᱠᱟᱱ ᱛᱟᱸᱦᱮᱱᱟ, ᱠᱤᱝᱵᱟ ᱩᱱ ᱥᱮᱫᱟᱭᱟᱜ ᱞᱮᱠᱟ ᱛᱮᱫᱚ ᱢᱟᱱᱮ ᱛᱚᱞᱟ ᱠᱚᱦᱚᱸ ᱦᱩᱭ ᱠᱚᱜ ᱠᱟᱱ ᱛᱟᱠᱚ ᱛᱟᱦᱮᱱᱱᱟ᱾ ᱮᱵᱟᱨᱮ ᱩᱱ ᱥᱚᱢᱚᱭ ᱫᱚ ᱦᱟᱸᱜ ᱧᱮᱞ ᱟᱵᱮᱱ ᱟᱢᱵᱟᱵᱚᱛᱤ ᱯᱮᱨᱮ ᱜᱮ ᱜᱮ ᱦᱩᱲᱩ ᱨᱚᱦᱚᱭ ᱠᱚᱨᱮᱱᱟᱜ ᱦᱚᱸ ᱢᱤᱫᱴᱮᱱ ᱵᱟᱛᱟᱨ ᱠᱚ ᱦᱩᱭ ᱠᱚᱜ ᱛᱮ ᱡᱟᱨ ᱯᱷᱚᱞᱮ ᱠᱚ ᱠᱟᱹᱢᱤ ᱦᱚᱸ ᱟᱹᱰᱤ ᱡᱳᱨᱟᱞᱚ ᱠᱚ ᱠᱟᱹᱢᱤ ᱦᱚᱫ ᱠᱮᱫ ᱛᱮ ᱟᱨ ᱪᱟᱥ ᱠᱚᱦᱚᱸ ᱵᱟᱹᱭ ᱵᱟᱹᱭ ᱛᱮ ᱛᱮᱠᱚ ᱞᱟᱦᱟᱭᱮᱫ ᱛᱟᱦᱮᱱᱟ ᱱᱤᱝᱠᱟ ᱥᱮᱫᱟᱭᱟᱜ ᱤᱭᱟᱹ ᱧᱚᱜ ᱨᱮᱫᱚ ᱛᱟᱦᱮᱸ ᱠᱟᱱᱟ᱾ ᱟᱨ ᱱᱮᱛᱟᱨ ᱫᱚ ᱦᱟᱸᱜ ᱚᱱᱠᱟ ᱫᱚ ᱵᱟᱝ ᱦᱩᱭᱩᱜ ᱠᱟᱱᱟ, ᱵᱮᱥ ᱚᱱᱮ ᱚᱠᱟ ᱞᱮᱠᱟᱭ ᱫᱟᱜᱟ ᱚᱱᱠᱟ ᱞᱮᱠᱟ ᱪᱟᱥ ᱦᱩᱭᱩᱜᱼᱟ᱾
ᱦᱩᱸ ᱟᱪᱪᱷᱟ, ᱚᱱᱟᱵᱚᱛᱤ ᱨᱮᱫᱚ ᱪᱮᱫ ᱠᱚ ᱯᱷᱚᱞ ᱠᱚᱠᱚ ᱡᱚᱢ ᱜᱮᱭᱟ ᱵᱮᱥᱤᱠᱟᱭ ᱛᱮᱫᱚ?
ᱚ ᱚᱢᱵᱟᱵᱚᱛᱤ ᱨᱮᱫᱚ ᱞᱟᱹᱭ ᱟᱠᱚ ᱩᱞ ᱫᱚ ᱦᱟᱸᱜ ᱡᱮᱦᱮᱛᱩ ᱢᱩᱪᱟᱹᱫᱚᱜ ᱠᱟᱱᱟ᱾ ᱩᱞ ᱜᱮᱠᱚ ᱡᱚᱢᱟ ᱟ ᱩᱞ ᱡᱚᱢ ᱵᱟᱲᱟ ᱠᱟᱛᱮᱫ ᱟᱨ᱾ ᱮᱸ ᱟᱸ ᱚᱲᱟᱜ ᱠᱚᱨᱮ ᱫᱚ ᱮᱭᱼᱼ ᱠᱚ᱾ ᱱᱤᱝᱠᱟ ᱠᱟᱛᱮᱫ ᱨᱮᱦᱚᱸ ᱟᱞᱮᱥᱮᱫ ᱫᱚ ᱮᱸ ᱢᱚᱴᱟᱢᱩᱴᱤ ᱠᱚ ᱢᱟᱱᱟᱣ ᱜᱮᱭᱟ᱾
ᱟᱞᱮ ᱥᱮᱱ ᱫᱚ ᱯᱤᱴᱷᱟᱹ ᱞᱟᱴᱷᱟ ᱫᱚ ᱮᱠᱷᱚᱱ ᱫᱚ ᱠᱷᱩᱵ ᱮᱠᱴᱟ ᱫᱚ ᱵᱟᱝ ᱧᱮᱞᱚᱜ ᱠᱟᱱᱟ ᱛᱚᱵᱮ ᱚᱱᱟ ᱯᱷᱚᱞ ᱠᱚ ᱠᱷᱟᱱᱴᱟᱲ ᱠᱚ ᱚᱱᱟ ᱠᱚᱜᱮ᱾ ᱡᱚᱢ ᱵᱟᱲᱟ ᱵᱮᱥᱤ ᱦᱩᱭᱩᱜ ᱜᱮᱭᱟ ᱟᱨᱠᱤ ᱟᱢᱵᱟᱵᱚᱛᱤ ᱨᱮᱫᱚ᱾ ᱟ ᱛᱟᱪᱷᱟᱲᱟ ᱱᱮ ᱱᱮᱛᱟᱨ ᱫᱚ᱾ ᱥᱟᱱᱛᱟᱲ ᱦᱚᱲᱦᱚᱸ ᱠᱟᱹᱢᱤ ᱠᱟᱹᱢᱤᱛᱮ ᱠᱷᱩᱵ ᱠᱩ ᱟ ᱡᱷᱩᱠ ᱠᱟᱱᱟ ᱛᱚ ᱟᱫᱚ ᱠᱟᱹᱢᱤ ᱵᱷᱤᱲ ᱨᱮᱠᱚ ᱛᱟᱦᱮᱱ ᱠᱟᱱ᱾ ᱦᱟᱜ ᱯᱚᱨᱚᱵᱽ ᱛᱷᱚᱲᱟ ᱠᱚᱢ ᱧᱚᱜ ᱜᱮᱠᱚ ᱯᱟᱞᱟᱣ ᱫᱟ ᱦᱮᱸ ᱟᱯᱱᱟᱨᱟᱜ᱾ ᱟᱯᱱᱟᱨᱟᱜ
ᱦᱮᱸ ᱱᱤᱛᱚᱜ ᱫᱚ ᱱᱚᱝᱠᱟ ᱜᱮᱠᱚ ᱮᱸ ᱵᱤᱥᱮᱥ ᱠᱚᱨᱮ ᱧᱮᱞᱚᱜᱼᱼ
ᱦᱩᱸ
ᱜᱚᱢᱠᱮ ᱨᱚᱲ ᱦᱟᱸᱜ ᱠᱷᱩᱵ ᱮᱠᱴᱟ ᱵᱟᱝ ᱟᱸᱡᱚᱢᱚᱜ ᱠᱟᱱ ᱛᱟᱵᱚᱱᱟ ᱾
ᱚᱱᱠᱟ ᱞᱮᱠᱟᱛᱮ ᱥᱚᱵᱽᱡᱤ ᱠᱚᱦᱚᱸ ᱪᱟᱥ ᱦᱩᱭᱩᱜ ᱜᱮᱭᱟ ᱵᱚᱨᱵᱩᱴᱤ ᱠᱚ ᱟᱸ ᱠᱟᱞᱞᱟ ᱠᱚ ᱵᱷᱮᱱᱰᱤ ᱠᱚ ᱦᱮᱸ ᱦᱜᱸᱼᱮ ᱱᱤᱭᱟᱹ ᱠᱚ ᱛᱟᱨᱯᱚᱨᱮ ᱡᱚᱱᱰᱚᱨᱟ ᱦᱚᱸ ᱢᱚᱡᱼᱼ ᱵᱮᱨ ᱫᱚᱠᱚ ᱜᱤᱰᱤᱭ ᱜᱮᱭᱟ ᱢᱟᱱᱮ ᱜᱚᱰᱟ ᱧᱚᱜ ᱴᱟᱭᱤᱯ ᱨᱮᱫᱚ ᱾ ᱟᱸ ᱠᱷᱩᱵ ᱮᱠᱴᱟ ᱫᱚ ᱡᱚᱱᱰᱚᱨᱟ ᱫᱚ ᱵᱟᱞᱮ ᱪᱟᱥ ᱮᱫᱟ ᱱᱮᱛᱟᱨ ᱫᱚ ᱾